ᱦᱮᱞᱳᱣ,
ᱟᱸᱡᱚᱢ ᱧᱟᱢ ᱫᱟᱵᱮᱱ ᱛᱚ?
ᱦᱮᱸ ᱡᱚᱦᱟᱨ ᱜᱮ ᱜᱚᱝᱠᱮ ᱾
ᱦᱮᱸ ᱡᱚᱦᱟᱨ ᱜᱮ ᱡᱚᱦᱟᱨ ᱜᱮ ᱡᱚᱦᱟᱨ ᱜᱮ ᱜᱚᱝᱠᱮ ᱫᱟᱠᱟ ᱠᱚᱫᱚᱵᱮᱱ ᱡᱚᱢ ᱠᱮᱫᱟ ᱥᱮ?
ᱦᱮᱸ ᱜᱚᱝᱠᱮ ᱟᱹᱰᱤ ᱞᱟᱦᱟ ᱨᱮᱜᱮ ᱦᱳᱭ ᱠᱟᱱᱟ ᱫᱟᱠᱟ ᱡᱚᱢ ᱠᱚᱫᱚ᱾
ᱦᱩᱸ, ᱟᱨ ᱟᱹᱰᱤ ᱜᱷᱟᱹᱲᱤᱡ ᱵᱮᱱ ᱵᱮᱸᱜᱮᱫ ᱟᱠᱟᱫᱟ᱾
ᱟᱫᱚ ᱜᱚᱝᱠᱮ ᱱᱚᱜᱼᱚᱭ ᱴᱟᱠᱥ ᱜᱮ ᱟᱹᱣᱨᱤ ᱯᱩᱨᱟᱹᱜ ᱟᱛᱚ ᱚᱱᱟ ᱛᱤᱨ ᱨᱮ ᱵᱮᱸᱜᱮᱫ ᱦᱩᱭ ᱟᱠᱟᱱ ᱜᱮ ᱛᱟᱦᱮᱸᱫ ᱴᱟᱠᱥ ᱠᱚᱜᱮ ᱯᱩᱨᱟᱹᱣ ᱦᱩᱭᱩᱜ ᱠᱟᱱᱟ᱾
ᱵᱷᱟᱜᱤ ᱠᱟᱛᱷᱟ ᱵᱷᱟᱜᱤ ᱠᱟᱛᱷᱟ ᱜᱚᱝᱠᱮ᱾
ᱟᱹᱰᱤ ᱜᱷᱟᱹᱲᱤᱡ ᱵᱮᱱ ᱵᱮᱸᱜᱮᱫ ᱟᱠᱟᱫᱟ ᱵᱮᱥ ᱜᱮ᱾ ᱛᱳ ᱜᱚᱝᱠᱮ ᱟᱹᱞᱤᱧ ᱢᱤᱫᱴᱟᱭ ᱥᱟᱛᱟᱢ ᱞᱤᱧ ᱩᱭᱦᱟᱹᱨ ᱵᱷᱟᱵᱽᱱᱟ ᱵᱷᱟᱵᱤᱛ ᱠᱟᱫᱟ, ᱥᱟᱛᱟᱢ ᱛᱮᱫ ᱫᱚ ᱦᱩᱭᱩᱜ ᱠᱟᱱᱟ ᱫᱟᱜ ᱵᱟᱹᱲᱤᱡ ᱫᱟᱜ ᱪᱮᱫᱟᱜ ᱵᱟᱹᱲᱤᱡᱚᱜ ᱠᱟᱱᱟ? ᱛᱚ ᱦᱩᱸ᱾ ᱫᱟᱜ ᱟᱵᱚ ᱡᱟᱦᱟᱸ ᱵᱚᱱ ᱧᱩ ᱫᱟᱜ ᱵᱚᱱ ᱧᱩᱭᱮᱫᱟ ᱚᱱᱟ ᱠᱚ ᱫᱚᱢᱮ ᱵᱟᱹᱲᱤᱡᱚᱜ ᱠᱟᱱᱟ ᱡᱚᱞᱚ ᱫᱷᱩᱥᱚᱱ ᱦᱩᱭᱩᱜ ᱠᱟᱱᱟ ᱛᱚ ᱠᱟᱹᱴᱤᱡ ᱜᱟᱱ ᱟᱵᱮᱱ ᱵᱮᱱ ᱞᱟᱹᱭ ᱢᱟᱲᱟᱝ ᱚᱜᱼᱟ ᱥᱮ ᱟᱹᱞᱤᱧ ᱞᱤᱧ ᱞᱟᱹᱭ ᱢᱟᱲᱟᱝ ᱚᱜᱼᱟ ᱡᱮ ᱫᱟᱜ ᱪᱮᱫᱟᱜ ᱵᱟᱹᱲᱤᱡᱚᱜ ᱠᱟᱱᱟ ᱜᱚᱢᱠᱮ?
ᱦᱮᱸ ᱜᱚᱝᱠᱮ ᱟᱵᱤᱱ ᱜᱮ ᱢᱟᱲᱟᱝ ᱢᱟ ᱞᱟᱹᱭ ᱛᱟᱵᱚᱱ ᱛᱟᱞᱟᱝ ᱢᱮ᱾
ᱚ ᱜᱚᱢᱠᱮ ᱛᱟᱦᱚᱞᱮ ᱦᱩᱭᱩᱜ ᱠᱟᱱᱟ ᱡᱟᱦᱟᱸ ᱯᱩᱠᱷᱨᱤ ᱨᱮ ᱡᱮᱢᱚᱱ ᱦᱩᱭᱩᱜ ᱠᱟᱱᱟ ᱢᱤᱫᱴᱮᱡ ᱜᱟᱰᱟ, ᱛᱟᱨᱯᱚᱨᱮ ᱫᱚᱨᱭᱟ ᱛᱟᱨᱯᱚᱨᱮ ᱥᱩᱢᱩᱫᱨᱚ ᱚᱱᱟ ᱫᱚ ᱫᱟᱜ ᱠᱚ ᱟᱵᱚ ᱡᱟᱦᱟᱸ ᱠᱚᱵᱚᱱ ᱧᱟᱢ ᱮᱫᱟ ᱚᱱᱟ ᱠᱚ ᱟᱹᱰᱤᱜᱮ ᱵᱟᱹᱲᱤᱡᱚᱜ ᱠᱟᱱᱟ ᱮᱭ ᱤᱭᱟᱹᱛᱮ ᱵᱟᱹᱲᱤᱡᱚᱜ ᱠᱟᱱᱟ ᱡᱮ ᱟᱵᱚ ᱦᱚᱲ ᱛᱟᱨᱯᱚᱨᱮ ᱰᱟᱝᱨᱤ, ᱢᱮᱨᱚᱢ, ᱛᱟᱨᱯᱚᱨᱮ ᱫᱟᱨᱮ ᱠᱚ, ᱫᱟᱨᱮ ᱠᱚ ᱚᱱᱟ ᱠᱚ ᱥᱮᱭᱟᱜ ᱠᱟᱱᱟ ᱫᱟᱜ ᱨᱮ ᱚᱱᱟ ᱠᱷᱟᱹᱛᱤᱨ ᱛᱮ ᱠᱟᱹᱴᱤᱡ ᱧᱩ ᱫᱟᱜ ᱵᱟᱹᱲᱤᱡᱚᱜ ᱠᱟᱱᱟ᱾ ᱧᱩ ᱫᱟᱜ ᱵᱟᱹᱲᱤᱡᱚᱜ ᱠᱟᱱᱟ ᱟᱨ ᱚᱱᱟ ᱛᱮᱦᱚᱸ ᱫᱩᱥᱚᱱ ᱦᱩᱭᱩᱜ ᱠᱟᱱᱟ᱾ ᱥᱚᱵᱽ ᱛᱷᱮᱠᱮ ᱵᱮᱥᱤ ᱦᱩᱭᱩᱜ ᱠᱟᱱᱟ ᱫᱟᱜ ᱪᱤᱠᱟᱹᱛᱮ ᱵᱟᱹᱲᱤᱡᱚᱜ ᱠᱟᱱᱟ? ᱡᱮᱢᱚᱱ ᱦᱩᱭᱩᱜ ᱠᱟᱱᱟ ᱡᱟᱦᱟᱱᱟᱜ ᱠᱟᱨᱠᱷᱟᱱᱟ ᱠᱷᱚᱱᱟᱜ᱾ ᱤᱭᱟᱹ ᱠᱚᱣᱟᱜ ᱠᱳᱢᱯᱟᱱᱤ ᱠᱚᱣᱟᱜ ᱠᱟᱨᱠᱷᱟᱱᱟ ᱠᱚᱨᱟ ᱡᱮ ᱡᱚᱠᱷᱚᱱ ᱩᱱᱠᱩ ᱠᱚ ᱵᱮᱱᱟᱣ ᱮᱫᱟ ᱡᱟᱦᱟᱱᱟᱜ ᱜᱮ᱾ ᱟᱹᱰᱤ ᱩᱢᱫᱟᱹ ᱠᱚ ᱵᱮᱱᱟᱣᱫᱟ ᱥᱟᱵ ᱠᱟᱜ ᱵᱮᱱ ᱢᱤᱴᱮᱡ ᱨᱟᱱ ᱠᱚ ᱵᱮᱱᱟᱣᱫᱟ ᱨᱟᱱ ᱨᱟᱱ ᱵᱮᱱᱟᱣ ᱵᱮᱱᱟᱣᱛᱮ ᱨᱟᱱ ᱚᱸᱰᱮ ᱫᱟᱜ ᱠᱚ ᱞᱟᱜᱟᱜ ᱠᱟᱱ ᱜᱮᱭᱟ ᱚᱸᱰᱮ ᱫᱚ᱾ ᱫᱟᱜ ᱠᱚ ᱛᱟᱦᱚᱞᱮ ᱠᱳᱢᱯᱟᱱᱤ ᱵᱷᱤᱛᱤᱨ ᱨᱮᱱᱟᱜ ᱚᱱᱟ ᱮ ᱤᱭᱟᱹ ᱠᱟᱨᱠᱷᱟᱱᱟ ᱵᱷᱤᱛᱤᱨ ᱨᱮᱱᱟᱜ᱾ ᱡᱚᱠᱷᱚᱱ ᱜᱮᱠᱚ ᱚᱱᱟ ᱫᱟᱜ ᱠᱚᱠᱚ ᱤᱭᱟᱹ ᱵᱮᱱᱟᱣᱫᱟ ᱨᱟᱱ ᱠᱚ ᱦᱟᱱᱟ ᱱᱟᱣᱟ ᱠᱚ ᱵᱮᱱᱟᱣ ᱫᱟ ᱡᱟᱦᱟ ᱚᱸᱰᱮ ᱵᱮᱱᱟᱣ ᱠᱟ ᱠᱟᱛᱮ ᱡᱟᱦᱟ ᱤᱭᱟᱹ ᱠᱚ ᱠᱮᱢᱤᱠᱮᱞ ᱠᱚ ᱵᱟᱧᱪᱟᱣ ᱥᱟᱨᱮᱡᱚᱜ ᱠᱟᱱᱟ ᱚᱱᱟ ᱠᱚ ᱛᱟᱦᱚᱞᱮ ᱩᱰᱩᱠᱚᱜ ᱠᱟᱱᱟ ᱛᱟᱨᱯᱚᱨᱮ ᱚᱱᱠᱟᱛᱮ ᱩᱰᱩᱠ ᱠᱟᱛᱮᱫ ᱡᱟᱦᱟ ᱱᱟᱞᱟᱨᱮ ᱧᱩᱨᱩᱜ ᱠᱟᱱᱟ᱾ ᱱᱟᱞᱟᱨᱮ ᱧᱩᱨ ᱠᱟᱛᱮ ᱚᱱᱟ ᱫᱟᱜ ᱠᱚ ᱟᱵᱟᱨ ᱜᱟᱹᱰᱭᱟᱹ ᱠᱚᱨᱮ ᱯᱩᱠᱷᱨᱤ ᱠᱚᱨᱮ ᱢᱮᱥᱟᱜ ᱠᱟᱱᱟ ᱚᱱᱠᱟᱛᱮ ᱟᱹᱰᱤ ᱨᱚᱠᱚᱢ ᱜᱮ ᱵᱟᱹᱲᱤᱡᱚᱜ ᱚᱱᱟ ᱫᱟᱜ ᱵᱟᱹᱲᱤᱡᱚᱜ ᱠᱟᱱᱟ ᱛᱟᱨᱯᱚᱨᱮ ᱚᱲᱟᱜ ᱠᱚᱨᱮᱱᱟᱜ ᱢᱟᱹᱭᱞᱟᱹ ᱫᱟᱜ ᱛᱟᱨᱯᱚᱨᱮ ᱟᱵᱚᱵᱚᱱ ᱡᱟᱦᱟ ᱵᱚᱱ ᱤᱭᱟᱹ ᱵᱟᱲᱟᱭᱫᱟ ᱴᱚᱭᱞᱮᱴ ᱡᱟᱦᱟᱸ ᱵᱚᱱ ᱚᱱᱮ ᱡᱟᱦᱟ ᱫᱟᱜ ᱥᱮᱱ ᱚᱲᱟᱜ ᱚᱱᱟ ᱠᱚᱨᱮᱱᱟᱜ ᱫᱟᱜ ᱠᱚ ᱟᱵᱚ ᱡᱩᱫᱤ ᱴᱷᱤᱠ ᱴᱷᱟᱠ ᱡᱟᱦᱟ ᱡᱟᱦᱟ ᱴᱷᱮᱡ ᱥᱮᱱᱚᱜ ᱨᱮᱱᱟᱜ ᱫᱚᱨᱠᱟᱨ ᱞᱟᱹᱠᱛᱤ ᱠᱟᱱᱟ ᱚᱸᱰᱮ ᱡᱩᱫᱤ ᱵᱟᱝ ᱥᱮᱱᱚᱜᱼᱟ᱾ ᱚᱱᱟ ᱵᱟᱫ ᱠᱟᱛᱮᱫ ᱦᱟᱱᱟ ᱟᱵᱚᱣᱟᱜ ᱜᱟᱹᱰᱭᱟᱹ ᱠᱚ ᱤᱭᱟᱹ ᱠᱚᱨᱮ ᱢᱮᱥᱟᱜᱼᱟ ᱛᱟᱦᱚᱞᱮ ᱚᱱᱟ ᱛᱮᱦᱚᱸ ᱟᱹᱰᱤ ᱨᱚᱠᱚᱢ ᱜᱮ ᱵᱟᱹᱲᱤᱡᱚᱜᱼᱟ ᱟᱨ ᱡᱚ ᱦᱩᱸ ᱦᱩᱸ᱾ ᱦᱳᱭ ᱦᱳᱭ ᱟᱨ ᱡᱟᱦᱟ ᱠᱚ ᱟᱨᱠᱤ ᱫᱟᱜ ᱜᱟᱹᱰᱤ ᱠᱚ ᱫᱟᱜ ᱜᱟᱹᱰᱤ ᱢᱮᱱᱛᱮ ᱫᱟᱜ ᱨᱮ ᱡᱟᱦᱟ ᱠᱚ ᱪᱟᱞᱟᱜᱼᱟ ᱟᱨᱠᱤ᱾ ᱡᱟᱦᱟᱡᱽ ᱠᱚ ᱪᱟᱞᱟᱜ, ᱡᱟᱦᱟᱡᱽ ᱠᱚ ᱡᱚᱠᱷᱚᱱ ᱠᱚ ᱦᱟᱱᱛᱮ ᱱᱟᱛᱮ ᱥᱮᱱᱚᱜᱼᱟ᱾ ᱛᱟᱞᱞᱮ ᱤᱭᱟᱹ ᱠᱚᱠᱚ ᱤᱫᱤᱭᱟ ᱡᱚᱢᱟᱜ ᱠᱚᱠᱚ ᱤᱫᱤᱭᱟ ᱡᱟᱦᱟᱡᱽ ᱛᱮ ᱥᱩᱱᱩᱢ ᱠᱚᱠᱚ ᱤᱫᱤᱭᱟ᱾ ᱯᱮᱴᱨᱳᱞ ᱠᱚᱠᱚ ᱤᱫᱤᱭᱟ ᱪᱮᱫ ᱪᱤᱠᱟᱹᱜ ᱠᱟᱱᱟ᱾ ᱤᱫᱤ ᱤᱫᱤᱛᱮ ᱫᱚᱨᱭᱟᱨ ᱨᱮ ᱡᱚᱠᱷᱚᱱ ᱠᱚ ᱤᱫᱤᱭᱮᱫᱟ ᱟᱹᱰᱤ ᱨᱚᱠᱚᱢ ᱤᱭᱟᱹ ᱮᱴᱠᱮᱴᱚᱬᱮ ᱛᱮ ᱧᱩᱨᱩᱜᱼᱟ ᱡᱚᱠᱷᱚᱱ ᱟᱹᱰᱤ ᱨᱚᱠᱚᱢ ᱡᱚᱠᱷᱚᱱ ᱮᱴᱠᱮᱴᱚᱬᱮ ᱧᱩᱨᱩᱜᱼᱟ ᱚᱱᱟ ᱤᱭᱟᱹᱛᱮ ᱟᱹᱰᱤ ᱨᱚᱠᱚᱢ ᱠᱟᱹᱢᱤ ᱦᱩᱭᱩᱜᱼᱟ, ᱡᱮ ᱠᱟᱹᱢᱤ ᱛᱮᱫ ᱟᱹᱰᱤ ᱨᱚᱠᱚᱢ ᱡᱚᱢᱚᱱ ᱮᱴᱠᱮᱴᱚᱬᱮ ᱛᱮᱫ ᱵᱮᱱᱟᱜ ᱜᱮᱭᱟ ᱡᱮᱢᱚᱱ ᱤᱭᱟᱹ ᱠᱷᱚᱱᱟᱜ ᱫᱟᱜ ᱛᱮᱫ ᱟᱨ ᱠᱤ ᱡᱟᱦᱟᱡᱽ ᱠᱷᱚᱱᱟᱜ ᱡᱟᱦᱟ ᱥᱩᱱᱩᱢ ᱛᱮᱫ᱾ ᱩᱸᱰᱩᱠ ᱠᱟᱛᱮᱫ ᱫᱚᱨᱭᱟ ᱫᱟᱜ ᱨᱮ ᱢᱮᱥᱟᱭᱮᱱ ᱜᱮ ᱫᱚᱨᱭᱟ ᱨᱮ ᱢᱮᱥᱟᱭᱮᱱ ᱠᱷᱟᱱ ᱫᱚ ᱚᱱᱮ ᱡᱚᱞ ᱫᱩᱥᱚᱱ ᱵᱮᱱᱟᱣᱱᱟ ᱚᱱᱟ ᱠᱷᱟᱹᱛᱤᱨ ᱛᱮ ᱟᱹᱰᱤᱜᱟᱱ ᱡᱟᱦᱟ ᱫᱟᱜ ᱨᱮᱠᱚ ᱛᱟᱦᱮᱱᱟ ᱱᱟᱱᱟ ᱦᱩᱱᱟᱹᱨ ᱤᱭᱟᱹ ᱠᱚᱠᱚ ᱛᱟᱦᱮᱱᱟ ᱪᱤᱞᱤ ᱠᱚ ᱢᱮᱛᱟᱠᱚᱣᱟ ᱩᱱᱠᱩ ᱦᱟᱠ ᱠᱩ ᱠᱚᱠᱚ ᱛᱟᱦᱮᱱᱟ ᱦᱟᱠᱩ ᱠᱚ ᱛᱤᱢᱤ ᱠᱚ ᱯᱚᱨᱮ ᱤᱭᱟᱹ ᱠᱚᱠᱚ ᱛᱟᱦᱮᱱᱟ᱾ ᱩᱝᱠᱩ ᱠᱚ ᱡᱚᱛᱚ ᱠᱚ ᱜᱚᱡᱚᱜᱼᱟ ᱚᱱᱟ ᱫᱟᱜ ᱵᱟᱹᱲᱤᱡ ᱠᱷᱟᱹᱛᱤᱨ ᱛᱮ᱾ ᱟᱨ ᱜᱚᱝᱠᱮ ᱾ ᱟᱹᱞᱤᱧ ᱢᱟᱛᱚ ᱞᱤᱧ ᱞᱟᱹᱭ ᱠᱮᱫ ᱜᱮ ᱛᱟᱨᱯᱚᱨᱮ ᱟᱵᱮᱱ ᱡᱩᱫᱤ ᱠᱟᱹᱴᱤᱡ ᱜᱟᱱ ᱵᱮᱱ ᱞᱟᱹᱭ ᱥᱟᱰᱮᱞᱤᱧ ᱠᱷᱟᱱ ᱫᱚ ᱟᱹᱞᱤᱧ ᱦᱚᱸ ᱠᱟᱹᱴᱤᱡ ᱪᱮᱦᱨᱟ ᱞᱤᱧ ᱵᱩᱡ ᱠᱮᱭᱟ᱾
ᱦᱳᱭ ᱜᱚᱝᱠᱮ ᱢᱟᱱᱮ ᱟᱵᱤᱱ ᱪᱮᱫ ᱞᱮᱠᱟ ᱵᱤᱱ ᱞᱟᱹᱭ ᱠᱮᱫᱟ ᱟᱹᱰᱤ ᱢᱚᱸᱡᱽ ᱵᱤᱱ ᱞᱟᱹᱭ ᱠᱮᱫᱟ ᱟᱹᱰᱤ ᱯᱷᱟᱨᱪᱟ ᱵᱤᱱ ᱞᱟᱹᱭ ᱠᱮᱫᱟ ᱟᱨ ᱡᱷᱚᱛᱚᱣᱟᱜ ᱜᱮᱵᱤᱱ ᱞᱟᱹᱭ ᱠᱮᱫᱟ᱾ ᱡᱮ ᱵᱟᱝ ᱪᱤᱠᱟᱹᱛᱮ ᱫᱟᱜ ᱤᱭᱟᱹᱜ ᱠᱟᱱᱟ ᱢᱮᱱᱛᱮ, ᱫᱟᱜ ᱵᱟᱹᱲᱤᱡᱚᱜ ᱠᱟᱱᱟ ᱢᱮᱱᱛᱮ᱾
ᱦᱮᱸ
ᱟᱹᱞᱤᱧ ᱞᱤᱧ ᱞᱟᱹᱭ ᱦᱚᱪᱚᱭ ᱱᱚᱜᱼᱚᱭ ᱱᱟᱜ ᱡᱟᱦᱟ ᱡᱟᱦᱟᱱᱟᱜ ᱵᱚ ᱪᱟᱥ ᱫᱚ ᱱᱟᱦᱟᱜ᱾ ᱱᱚᱜᱼᱚᱭ ᱱᱤᱛᱚᱜ ᱟᱵᱚ ᱢᱟ ᱡᱚᱛᱚ ᱜᱮ ᱥᱟᱨᱵᱤᱥ ᱪᱮᱛᱟᱱ ᱨᱮᱵᱚᱱ ᱪᱟᱥ ᱫᱟ᱾ ᱛᱚ ᱩᱱ ᱥᱚᱢᱚᱭ ᱡᱚᱠᱷᱚᱱ ᱡᱮ ᱥᱟᱨᱵᱤᱥ ᱠᱚᱵᱚᱱ ᱞᱟᱜᱟᱭᱫᱟ ᱚᱱᱟ ᱵᱟᱹᱫᱽ ᱠᱚᱨᱮ᱾ ᱵᱟᱹᱫᱽ ᱨᱮᱱᱟᱜ ᱫᱟᱜ ᱦᱚᱸᱛᱚ ᱥᱟᱹᱭᱛᱚ ᱦᱟᱜ ᱡᱟᱦᱟᱵᱤᱱ ᱞᱟᱹᱭ ᱚᱪᱚ ᱠᱮᱫᱟ ᱚᱱᱮ ᱜᱟᱰᱟ ᱠᱚᱨᱮ ᱵᱟᱠᱷᱟᱱ ᱱᱟᱹᱭ ᱠᱚᱨᱮ ᱚᱸᱰᱮ ᱜᱮᱛᱚ ᱦᱟᱸᱜ ᱪᱟᱞᱟᱜ ᱠᱟᱱᱟ ᱦᱟᱸᱜ ᱢᱤᱫ ᱫᱷᱟᱣᱛᱮ ᱞᱤᱸᱜᱤ ᱟᱛᱮᱫ ᱱᱟᱜ᱾
ᱦᱩᱸ ᱦᱩᱸ
ᱦᱳᱭ ᱟᱫᱚ ᱚᱱᱟ ᱱᱟ. ᱭ ᱚᱱᱟ ᱵᱟᱹᱫᱽ ᱨᱮᱱᱟᱜ ᱫᱟᱜ ᱛᱮᱦᱚᱸ ᱟᱵᱩᱣᱟᱜ ᱫᱚ ᱱᱤᱛᱚᱜ ᱫᱚ ᱱᱟᱜ ᱡᱚᱞ ᱫᱩᱥᱚᱱ ᱦᱩᱭᱩᱜ ᱠᱟᱱ ᱜᱮᱭᱟ᱾ ᱟᱨ ᱟᱵᱚ ᱡᱟᱦᱟᱸ ᱠᱚᱨᱮ ᱦᱟᱸᱰᱮ ᱱᱟᱰᱮ ᱢᱟᱱᱮ ᱦᱚᱜ ᱱᱚᱝᱠᱟ ᱯᱞᱟᱥᱴᱤᱠ ᱠᱚᱵᱚ ᱜᱤᱰᱤ ᱠᱟᱜ ᱠᱟᱱᱟ ᱠᱳᱱᱳ ᱤᱭᱟᱹ ᱜᱮ ᱵᱟᱵᱚ ᱫᱮᱠᱷᱟᱭᱫᱟ᱾ ᱯᱞᱟᱥᱴᱤᱠ ᱦᱩᱭᱮᱱ ᱛᱟᱢ ᱵᱟᱠᱷᱟᱱ ᱡᱟᱦᱟᱸᱱᱟᱜ ᱜᱤ ᱡᱟᱦᱟᱸᱱᱟᱜ ᱜᱮ ᱢᱟᱱᱮ ᱚᱱᱟ ᱫᱟᱜ ᱪᱮᱛᱟᱱ ᱨᱮᱜᱮ ᱠᱚᱵᱚᱱ ᱜᱤᱰᱤᱭᱮᱭᱟ ᱦᱟᱸᱰᱮ ᱱᱟᱰᱮ ᱠᱳᱱᱳ ᱤᱭᱟᱹ ᱵᱟᱝᱼᱟ᱾ ᱴᱷᱤᱠᱟᱹᱬ ᱜᱮ ᱵᱟᱹᱪᱩᱜ ᱠᱟᱫ ᱛᱟᱵᱚᱱᱟ ᱟᱨ
ᱦᱩᱸ
ᱟᱨ ᱢᱟᱱᱮ ᱱᱚᱜᱼᱚᱭ ᱡᱟᱦᱟᱸᱱᱟᱜ ᱠᱟᱨᱠᱷᱟᱱᱟ ᱠᱚᱨᱮ ᱠᱷᱚᱱ ᱠᱷᱚᱱ ᱫᱟᱜ ᱠᱚ ᱩᱰᱩᱠᱚᱜ ᱠᱟᱱᱟ ᱵᱤᱱ ᱞᱟᱹᱭ ᱠᱮᱫ ᱫᱚ ᱚᱱᱟ ᱠᱚᱦᱚᱸ ᱱᱚᱜᱼᱚᱭ ᱡᱚᱸᱫᱽᱨᱟ ᱫᱟᱜ ᱢᱟ ᱩᱰᱩᱠᱚᱜ ᱠᱟᱱ ᱜᱮᱭᱟ᱾ ᱟᱨᱚ ᱱᱚᱛᱮ ᱞᱚᱞᱚ ᱫᱟᱜ ᱦᱚᱸᱠᱚ ᱩᱰᱩᱠ ᱠᱮᱫᱟ ᱚᱱᱟ ᱡᱟᱦᱟᱸ ᱞᱚᱞᱚ ᱠᱚᱜ ᱜᱮᱭᱟ ᱱᱟᱦᱟᱜ, ᱚᱱᱟ ᱫᱟᱜ ᱠᱚᱦᱚᱸ ᱾ ᱚᱱᱟ ᱫᱟᱜ ᱠᱚ ᱡᱩᱫᱤ ᱰᱟᱭᱨᱮᱠᱴ ᱪᱟᱞᱟᱜ-ᱟ ᱤᱭᱟᱹ ᱠᱚᱨᱮ, ᱛᱟᱦᱚᱞᱮ ᱟᱹᱰᱤ ᱜᱟᱱ ᱠᱷᱚᱛᱤᱜ ᱠᱟᱱᱟ ᱾
ᱦᱩᱸ, ᱜᱚᱝᱠᱮ ᱜᱚᱢᱠᱮ ᱞᱟᱹᱭ ᱫᱚᱵᱮᱱ ᱞᱟᱹᱭ ᱠᱮᱫ ᱜᱮᱭᱟ᱾ ᱟᱵᱮᱱᱟᱜ ᱠᱟᱛᱷᱟ ᱠᱚᱞᱤᱧ ᱟᱸᱡᱚᱢ ᱠᱮᱫᱟ ᱡᱮ, ᱱᱚᱜ-ᱚᱭ ᱡᱮ ᱢᱤᱫᱴᱮᱡ ᱫᱟᱜ ᱵᱟᱲᱤᱡ ᱞᱮᱱᱠᱷᱟᱱ ᱟᱹᱰᱤ ᱠᱤᱪᱷᱩ ᱚᱱᱟ ᱨᱮᱱᱟᱜ ᱵᱟᱹᱲᱤᱡ ᱟᱵᱚᱣᱟᱜ ᱦᱚᱲᱢᱚ ᱫᱤᱠ ᱫᱤᱭᱮ ᱦᱩᱭ ᱫᱟᱲᱮᱭᱟᱜ-ᱟ᱾ ᱡᱮᱢᱚᱱ ᱢᱮᱴᱟᱡ ᱫᱚ ᱦᱩᱭᱩᱜ ᱠᱟᱱᱟ, ᱡᱮᱢᱚᱱ ᱨᱳᱜᱽ ᱟᱡᱟᱨ ᱟᱵᱚ ᱧᱟᱢ ᱵᱚᱱᱟ ᱢᱟᱹᱱᱢᱤ ᱠᱚ᱾ ᱡᱮᱢᱚᱱ ᱦᱩᱭᱩᱜ ᱠᱟᱱᱟ, ᱠᱚᱞᱮᱨᱟ ᱦᱩᱭᱩᱜ ᱠᱟᱱᱟ ᱾ ᱛᱟᱨᱯᱚᱨᱮ ᱴᱟᱭᱯᱷᱚᱭᱮᱰ ᱦᱩᱭᱩᱜ ᱠᱟᱱᱟ, ᱰᱟᱭᱨᱤᱭᱟ ᱦᱩᱭᱩᱜ ᱠᱟᱱᱟ᱾ ᱛᱟᱯᱚᱨᱮ ᱢᱮᱞᱮᱨᱤᱭᱟ ᱦᱩᱭᱩᱜ ᱠᱟᱱᱟ᱾ ᱡᱟᱦᱟᱸ ᱨᱳᱜᱽ ᱟᱡᱟᱨ ᱠᱚᱫᱚ ᱱᱤᱭᱟᱹ ᱱᱤᱭᱟᱹ ᱠᱚᱫᱚ ᱟᱨᱠᱤ ᱠᱷᱟᱞᱤ ᱫᱟᱜ ᱠᱟᱛᱮᱫ ᱜᱮ ᱤᱭᱟᱹᱜᱼᱟ, ᱫᱟᱜ ᱛᱮᱜᱮ ᱟᱵᱮᱱ ᱵᱮᱱ ᱤᱭᱟᱹᱜ-ᱟ ᱨᱩᱣᱟᱹᱜ ᱟᱵᱮᱱ, ᱪᱮᱫᱟᱜ ᱥᱮ ᱟᱵᱚ ᱡᱟᱦᱟᱸ ᱫᱟᱜ ᱵᱚᱱ ᱧᱩᱭᱮᱫᱟ᱾ ᱚᱱᱟ ᱫᱟᱜ ᱡᱩᱫᱤ ᱵᱟᱹᱲᱤᱡ ᱦᱩᱭᱩᱜ-ᱟ᱾ ᱵᱟᱹᱲᱤᱡ ᱨᱮᱜᱮ ᱡᱤᱵᱟᱱᱩ ᱠᱚ ᱚᱱᱟ ᱫᱟᱜ ᱨᱮᱜᱮ ᱠᱚ ᱛᱟᱦᱮᱸᱱᱟ᱾ ᱚᱱᱟ ᱵᱟᱹᱲᱤᱡ ᱫᱟᱜ ᱡᱚᱠᱷᱚᱱ ᱜᱮᱵᱮᱱ ᱧᱩᱭᱟ, ᱟᱵᱮᱱᱟᱜ ᱱᱟᱱᱟ ᱦᱩᱱᱟᱹᱨ ᱨᱳᱜᱽ ᱵᱮᱱᱟᱜᱼᱟ᱾ ᱟᱨ ᱡᱟᱦᱟᱸᱭ ᱫᱟᱜ ᱠᱚᱨᱮ, ᱦᱟᱹᱠᱩ ᱠᱚᱠᱚ ᱛᱟᱦᱮᱸᱱᱟ ᱛᱟᱯᱚᱨᱮ ᱟᱹᱰᱤ ᱠᱚ ᱫᱟᱜ ᱨᱮ, ᱟᱹᱰᱤ ᱜᱟᱱ ᱵᱟᱹᱲᱛᱤ ᱫᱟᱜ ᱨᱮ ᱡᱟᱦᱟᱸ ᱪᱤᱞᱤ ᱟᱨᱚ ᱠᱚᱠᱚ ᱛᱟᱦᱮᱸᱱ, ᱤᱭᱟᱹ ᱠᱚᱠᱚ ᱛᱟᱦᱮᱸᱱ ᱨᱚᱴᱮ ᱠᱚᱠᱚ ᱛᱟᱦᱮᱸᱱ ᱛᱟᱨᱯᱚᱨᱮ ᱩᱱᱠᱩ ᱠᱟᱠᱲᱟ ᱠᱚᱠᱚ ᱛᱟᱦᱮᱸᱱ᱾ ᱩᱱᱠᱩ ᱡᱚᱠᱷᱚᱱ ᱠᱚ ᱛᱟᱦᱮᱸᱱᱟ ᱩᱱᱠᱩ ᱦᱚᱸ ᱩᱱᱠᱩᱣᱟᱜ ᱦᱚᱸ ᱤᱭᱟᱹ ᱵᱟᱹᱲᱤᱡᱚᱜ ᱛᱟᱠᱚᱣᱟ᱾ ᱦᱟᱱᱟ ᱱᱚᱣᱟ ᱵᱟᱹᱲᱤᱡᱚᱜ-ᱟ᱾ ᱩᱱᱠᱩ ᱦᱚᱸᱠᱚ ᱜᱚᱡᱚᱜ ᱜᱮᱭᱟ ᱟᱨ ᱡᱟᱦᱟᱸᱭ ᱠᱚ ᱡᱚᱫᱤ ᱟᱵᱟᱨ ᱩᱱᱠᱩ ᱠᱚᱵᱚᱱ ᱡᱚᱢ ᱠᱚᱣᱟ ᱜᱚᱡᱚᱜ ᱠᱚ, ᱛᱟᱦᱞᱮ ᱟᱵᱚ ᱦᱚᱲᱢᱚ ᱨᱮᱦᱚᱸ ᱵᱟᱲᱤᱡ ᱫᱚ ᱦᱩᱭᱩᱜ ᱜᱮᱭᱟ᱾ ᱟᱹᱰᱤ ᱩᱛᱟᱹᱨ ᱜᱮ ᱵᱟᱹᱲᱤᱡ ᱾ ᱦᱩᱭᱩᱜ-ᱟ, ᱛᱟᱨᱯᱚᱨᱮ ᱟᱵᱚ ᱟᱵᱮᱱ ᱡᱟᱦᱟᱸ ᱞᱮᱠᱟ ᱵᱮᱱ ᱢᱮᱱᱠᱮᱜ ᱾ ᱤᱭᱟᱹ ᱟᱵᱚ ᱦᱩᱲᱩ ᱨᱚᱦᱚᱭ, ᱛᱟᱨᱯᱚᱨᱮ ᱤᱭᱟᱹ ᱦᱟᱹᱠᱩ ᱠᱩ ᱪᱟᱥ, ᱚᱱᱟ ᱠᱚᱨᱮ ᱦᱚᱸ ᱟᱹᱰᱤ ᱨᱚᱠᱚᱢ ᱠᱷᱚᱭ ᱠᱷᱚᱛᱤ ᱦᱩᱭᱩᱜ ᱛᱟᱵᱚᱱᱟ᱾ ᱪᱮᱫᱟᱜ ᱥᱮ ᱟᱵᱚᱣᱟᱜ ᱡᱩᱫᱤ ᱫᱟᱜ ᱜᱮ ᱪᱮᱦᱨᱟ ᱵᱟᱝ ᱛᱟᱦᱮᱸᱱᱟ᱾ ᱛᱟᱦᱞᱮ ᱟᱹᱰᱤ ᱨᱚᱠᱚᱢ ᱚᱱᱟ ᱫᱚ ᱦᱩᱭᱩᱜ ᱜᱮᱭᱟ ᱟᱨᱠᱤ ᱾
ᱦᱮᱸ ᱜᱚᱝᱠᱮ ᱡᱟᱦᱟᱸ ᱞᱮᱠᱟ ᱵᱤᱱ ᱞᱟᱹᱭ ᱚᱪᱚ ᱠᱮᱫᱟ ᱱᱟᱜ, ᱴᱷᱤᱠ ᱜᱮᱵᱤᱱ ᱞᱟᱹᱭ ᱠᱮᱫᱟ ᱡᱷᱚᱛᱚ ᱜᱮ᱾ ᱪᱮᱫᱟᱜ ᱥᱮ, ᱟᱵᱚ ᱫᱚ ᱫᱟᱜ ᱜᱮᱛᱟᱵᱚᱱ ᱡᱤᱣᱤ ᱫᱚ᱾ ᱟᱵᱚ ᱡᱩᱫᱤ ᱢᱤᱫ ᱵᱮᱲᱟ ᱫᱟᱜ ᱵᱟᱵᱚᱱ ᱧᱟᱢᱟ, ᱛᱟᱦᱞᱮ ᱠᱷᱟᱱ ᱫᱚ ᱢᱟᱱᱮ ᱜᱚᱡ ᱜᱮᱵᱚᱱ ᱜᱚᱡ ᱩᱛᱟᱹᱨᱚᱜ-ᱟ ᱯᱩᱨᱟᱹ ᱾ ᱟᱨ ᱱᱚᱝᱠᱟᱛᱮ ᱡᱩᱫᱤ ᱟᱵᱚ ᱠᱷᱟᱨᱟᱯ ᱫᱟᱜ ᱵᱚᱱ ᱧᱟᱢᱟ, ᱛᱟᱦᱚᱞᱮ ᱢᱟ ᱚᱱᱟ ᱫᱚ ᱧᱩ ᱵᱟᱝ ᱧᱩ ᱠᱷᱚᱱᱟᱜ, ᱧᱩ ᱠᱷᱚᱱᱟᱜ ᱵᱟᱝ ᱧᱩ ᱜᱮ ᱵᱷᱟᱜᱮᱭᱟ᱾
ᱦᱮᱸ, ᱜᱚᱝᱠᱮ ᱟᱨ ᱟᱵᱮᱱ ᱛᱚ ᱫᱟᱜ ᱵᱟᱝ ᱧᱩ ᱨᱮᱦᱚᱸ ᱵᱟᱵᱮᱱ ᱵᱟᱧᱪᱟᱣ ᱫᱟᱲᱮᱭᱟᱜ-ᱟ ᱥᱮ, ᱟᱵᱚᱱ ᱡᱤᱭᱚᱱ ᱠᱷᱟᱸᱰᱟᱣ ᱞᱟᱹᱜᱤᱫ ᱫᱚ ᱟᱵᱚᱱ ᱫᱚ ᱫᱟᱜ ᱫᱚ ᱞᱟᱠᱛᱤ ᱜᱮ ᱠᱟᱱᱟ ᱾ ᱟᱨ ᱟᱵᱮᱱ ᱱᱚᱣᱟ ᱦᱚᱸᱵᱚᱱ ᱫᱟᱲᱮᱭᱟᱜ-ᱟ ᱟᱵᱚ ᱡᱮ, ᱱᱚᱜ-ᱚᱭ ᱡᱮ ᱫᱟᱜ ᱪᱮᱫ ᱞᱮᱠᱟ ᱠᱟᱛᱮᱫ ᱢᱤᱫᱴᱮᱡ ᱫᱟᱜ ᱵᱚᱱ ᱩᱯᱨᱩᱢᱟ᱾ ᱩᱨᱩᱢᱟ ᱵᱚᱱ ᱡᱮ ᱫᱟᱜ ᱛᱮ ᱵᱮᱥ ᱢᱮᱱᱟᱜ-ᱟ ᱥᱮ, ᱵᱟᱹᱲᱤᱡ ᱢᱮᱱᱟᱜ-ᱟ᱾ ᱟᱵᱚ ᱫᱟᱜ ᱨᱮᱱᱟᱜ ᱯᱤᱭᱮᱡᱽ ᱚᱱᱟ ᱞᱮᱵᱮᱞ ᱢᱟᱯ ᱠᱟᱛᱮᱜ ᱵᱚᱱ ᱤᱭᱟᱹᱭᱟ, ᱡᱮ ᱫᱟᱜ ᱴᱷᱤᱠ ᱜᱮᱭᱟ ᱥᱮ ᱵᱟᱝ? ᱫᱟᱜ ᱛᱤᱱᱟᱹᱜ ᱴᱟ ᱧᱩ ᱜᱟᱱᱚᱜ ᱟᱥᱮ, ᱵᱟᱝ ᱜᱟᱱᱚᱜᱼᱟ ᱫᱟᱜ ᱨᱮ ᱧᱮᱞ ᱦᱩᱭᱩᱜᱼᱟ? ᱟᱭᱨᱚᱱ ᱠᱚ ᱡᱟᱦᱟᱸ ᱛᱤᱱᱟᱹᱜ ᱫᱚᱨᱠᱟᱨ ᱫᱟᱜ ᱨᱮ᱾ ᱢᱮᱲᱦᱮᱫ ᱩᱱᱟᱹᱜ ᱠᱷᱚᱱᱟᱜ ᱵᱟᱹᱲᱛᱤ ᱢᱮᱱᱟᱜ ᱟᱥᱮ ᱠᱚᱢ ᱢᱮᱱᱟᱜᱼᱟ ᱾ ᱚᱱᱟ ᱠᱚ ᱧᱮᱞ ᱠᱟᱛᱮᱜ ᱵᱚᱱ ᱫᱟᱜ ᱵᱚᱱ ᱧᱩ ᱞᱮᱱᱠᱷᱟᱱ ᱟᱨᱚ ᱪᱮᱦᱨᱟ ᱦᱩᱭᱩᱜᱼᱟ᱾ ᱟᱨᱚ ᱢᱤᱫᱴᱟᱜ ᱦᱩᱭᱩᱜᱼᱟ ᱡᱮ ᱟᱨᱥᱮᱱᱤᱠ ᱠᱚ ᱛᱚ ᱫᱟᱜ ᱤᱭᱼᱼ ᱤᱭᱟᱹ ᱠᱷᱟᱹᱛᱤᱨ ᱛᱮ ᱫᱚᱢᱮ ᱦᱩᱭᱩᱜᱼᱟ ᱥᱮ ᱫᱟᱜ ᱨᱮ ᱡᱩᱫᱤ ᱟᱨᱥᱮᱱᱤᱠ, ᱟᱨᱥᱮᱱᱤᱠᱼᱼ ᱠᱚᱢ ᱛᱟᱦᱮᱸᱱᱟ ᱾ ᱛᱟᱦᱚᱞᱮ ᱴᱷᱤᱠ ᱜᱮᱭᱟ, ᱟᱨ ᱡᱚᱠᱷᱚᱱ ᱜᱮ ᱵᱟᱹᱲᱛᱤ ᱛᱟᱸᱦᱮᱱᱟ ᱛᱟᱦᱞᱮ ᱫᱟᱜ ᱛᱮᱫ ᱠᱟᱥᱟ ᱠᱟᱥᱟ ᱵᱤᱱ ᱵᱩᱡᱟ ᱾ ᱧᱮᱞᱟᱵᱮᱱ ᱩᱱᱫᱚ ᱫᱟᱜ ᱛᱮ ᱧᱩ ᱦᱚᱸ ᱵᱟᱝᱵᱮᱱ ᱧᱩ ᱫᱟᱲᱮᱭᱟᱜᱼᱟ ᱟᱨ ᱫᱟᱜ ᱵᱮᱱᱼᱼ ᱡᱟᱦᱟᱸ ᱠᱷᱚᱱᱟᱜ ᱜᱮ ᱫᱟᱜ ᱵᱮᱱ ᱟᱹᱜᱩ ᱠᱮᱫᱟ ᱡᱟᱦᱟᱸ ᱫᱟᱜ ᱨᱮ ᱦᱳᱭ ᱛᱚ ᱟᱨᱥᱮᱱᱤᱠ ᱢᱮᱱᱟᱜᱼᱟ ᱚᱱᱟ ᱫᱟᱜ ᱵᱮᱱᱼᱼ ᱚᱲᱟᱜ ᱨᱮᱵᱮᱱ ᱫᱚᱦᱚ ᱠᱟᱜᱼᱟ, ᱵᱟᱝᱵᱮᱱ ᱧᱮᱞᱟ ᱟᱵᱮᱱᱼᱼ ᱥᱮᱛᱟᱜ ᱵᱮᱲᱟ ᱥᱮᱫ ᱵᱮᱱ ᱟᱹᱜᱩ ᱠᱮᱫ ᱨᱮᱦᱚᱸ, ᱟᱹᱭᱩᱵ ᱵᱮᱲᱟ ᱛᱮᱜᱮ ᱫᱟᱜ ᱵᱮᱱ ᱧᱮᱞᱟ ᱥᱟᱥᱟᱝ ᱠᱟᱱᱟ ᱾ ᱵᱟᱝᱠᱷᱟᱱ ᱟᱨᱟᱜ ᱟᱠᱟᱱᱟ ᱚᱱᱮ ᱚᱱᱠᱟ ᱦᱩᱭᱩᱜᱼᱟ ᱾ ᱟᱹᱰᱤ ᱨᱚᱠᱚᱢ ᱜᱮ ᱦᱩᱭᱩᱜᱼᱟ ᱾
ᱦᱮᱸ ᱟᱫᱚ ᱜᱚᱝᱠᱮ ᱱᱤᱛᱚᱜ ᱫᱚ ᱟᱵᱚᱨᱮᱱ ᱵᱳᱭᱜᱟᱱᱤᱠᱼᱼ ᱠᱚᱦᱚᱸ ᱢᱮᱥᱤᱱ ᱠᱚ ᱡᱩᱛ ᱟᱠᱟᱫᱟ, ᱟᱫᱚ ᱚᱱᱟ ᱢᱮᱥᱤᱱ ᱨᱮ ᱫᱟᱜ ᱫᱚᱦᱚ ᱟᱛᱮ ᱢᱟᱱᱮᱼᱼ ᱤᱭᱟᱹ ᱟᱛᱮᱫ, ᱥᱟᱯᱷᱟ ᱟᱛᱮᱫ ᱦᱚᱸ ᱚᱱᱟ ᱧᱩ ᱞᱮᱠᱷᱟᱱ ᱦᱚᱸ ᱜᱟᱱᱚᱜ ᱜᱮᱭᱟ ᱟᱫᱚᱼᱼ ᱟᱵᱚ ᱡᱷᱚᱛᱚ ᱦᱚᱲ ᱴᱷᱮᱱ ᱢᱟ ᱠᱟᱹᱣᱰᱤ ᱵᱟᱹᱱᱩᱜ ᱟᱠᱟᱫᱟ ᱚᱱᱟ ᱚᱱᱠᱟ ᱱᱟᱜ ᱢᱮᱥᱤᱱ ᱦᱟᱛᱟᱣ ᱠᱷᱟᱹᱛᱤᱨᱼᱼ ᱟᱫᱚ ᱟᱵᱚ ᱫᱚ ᱧᱮᱞ ᱦᱩᱭᱩᱜ ᱛᱟᱵᱚᱱᱟ ᱟᱸ ᱡᱟᱛᱮᱼᱼ ᱮ ᱟᱵᱚ ᱠᱩᱧ ᱠᱷᱚᱱ ᱵᱚᱱ ᱟᱹᱜᱩᱭ, ᱵᱟᱠᱷᱟᱱ ᱥᱮᱞᱚ ᱠᱷᱚᱱ ᱵᱚᱱ ᱟᱹᱜᱩᱭ ᱾ ᱚᱱᱟ ᱫᱟᱜ ᱟᱹᱜᱩ ᱥᱚᱸᱝᱜᱮ ᱛᱟᱨᱟ ᱟᱸ ᱟᱫᱚ ᱟᱵᱚ ᱫᱚ ᱰᱟᱭᱨᱮᱠᱴ ᱫᱚ ᱵᱟᱵᱚᱱ ᱧᱩᱭᱟ ᱾ ᱚᱱᱟ ᱫᱟᱜ ᱡᱩᱫᱤ ᱟᱵᱚ ᱱᱚᱝᱠᱟ ᱟᱸ ᱞᱚᱞᱚ ᱧᱚᱜ ᱟᱛᱮᱫ ᱠᱟᱹᱴᱤᱡ ᱵᱚᱼᱼ ᱚᱸ ᱦᱮᱰᱮᱡ ᱧᱚᱜ ᱟᱛᱮᱫ ᱵᱚᱱ ᱡᱩᱫᱤ ᱚᱱᱟ ᱨᱮᱭᱟᱲ ᱧᱚᱜ ᱟᱛᱮᱫ ᱵᱚᱱ ᱧᱩᱭᱟᱼᱼ ᱛᱟᱦᱚᱞᱮ ᱠᱷᱟᱱ ᱚᱱᱟ ᱫᱟᱜ ᱵᱷᱤᱛᱤᱨ ᱨᱮ ᱡᱟᱦᱟᱸ ᱛᱤᱱᱟᱹᱜ ᱜᱮ ᱡᱤᱵᱟᱱᱩ ᱠᱚ ᱛᱟᱸᱦᱮᱱ ᱫᱚ ᱟᱫᱚ ᱠᱟᱹᱴᱤᱡ ᱮ ᱜᱩᱡᱩᱜ ᱟᱠᱚ ᱾ ᱠᱚ ᱚᱱᱟ ᱫᱚ ᱡᱤᱵᱟᱱᱩ ᱢᱩᱠᱛᱚ ᱦᱩᱭᱩᱜᱼᱟ, ᱞᱚᱞᱚ ᱛᱮᱠᱚ ᱜᱩᱡᱩᱜᱼᱟ ᱾
ᱟᱨ ᱜᱚᱢᱠᱮ ᱱᱚᱣᱟ ᱛᱮᱦᱚᱸ ᱟᱵᱚ ᱱᱚᱜᱼᱚ ᱱᱚᱣᱟ ᱫᱟᱜ ᱵᱟᱹᱲᱤᱡ ᱵᱚᱱ ᱤᱭᱟᱹ ᱫᱟᱲᱮᱜᱼᱟ ᱾ ᱠᱚᱢ ᱫᱟᱲᱮᱭᱟᱜᱼᱟ ᱵᱚᱱ, ᱪᱤᱠᱟᱹ ᱠᱟᱛᱮᱫ ᱡᱮ ᱟᱵᱚ ᱡᱟᱦᱟᱸ ᱠᱚᱨᱮ ᱫᱟᱜ ᱠᱚ ᱢᱮᱱᱟᱜᱼᱟ ᱾ ᱛᱟᱵᱚᱱᱟ ᱜᱟᱹᱰᱭᱟᱹ, ᱯᱩᱠᱷᱨᱤ ᱾ ᱤᱭᱟᱹ ᱛᱟᱨᱯᱚᱨᱮ ᱠᱩᱧ ᱚᱱᱟ ᱠᱚᱨᱮ ᱟᱵᱚᱼᱼ ᱟᱹᱰᱤ ᱨᱚᱠᱚᱢ ᱡᱟᱦᱟᱸ ᱠᱚ ᱵᱟᱝ ᱥᱮᱭᱟᱜᱼᱟ, ᱡᱮᱢᱚᱱ ᱦᱩᱭᱩᱜ ᱠᱟᱱᱟᱼᱼ ᱚᱱᱟ ᱯᱤᱞᱟᱥᱴᱤᱠ, ᱛᱟᱨᱯᱚᱨᱮ ᱤᱭᱟᱹᱼᱼ ᱚᱱᱠᱟᱱᱟᱜ ᱵᱟᱝ ᱥᱮᱭᱟᱜ ᱞᱮᱠᱟᱱᱟᱜ, ᱛᱟᱯᱚᱨᱮ ᱵᱚᱛᱚᱞᱼᱼ ᱚᱱᱟ ᱠᱚ ᱡᱟᱛᱮ ᱠᱟᱺᱪ ᱠᱚᱨᱮᱱᱟᱜ ᱚᱱᱟ ᱠᱚ ᱟᱞᱚᱵᱚᱱ ᱜᱤᱰᱤᱭ ᱢᱟ ᱛᱟᱦᱚᱞᱮᱼᱼ ᱟᱨᱚ ᱪᱮᱦᱨᱟ ᱛᱟᱸᱦᱮᱱ ᱛᱟᱵᱚᱱᱟ ᱟᱵᱚ ᱠᱩᱧ ᱠᱚᱨᱮᱱᱟᱜ ᱫᱟᱜ ᱠᱚ ᱾ ᱟᱨ ᱦᱮᱸ ᱟᱨ ᱡᱟᱛᱮ ᱟᱵᱚᱼᱼ ᱵᱟᱝ ᱦᱚᱞᱳᱣ ᱤᱭᱟᱹ ᱪᱟᱸᱫᱚ ᱯᱤᱪᱷᱩ ᱟᱵᱚ ᱵᱚᱱ ᱤᱭᱟᱹᱭ ᱢᱟ ᱡᱟᱦᱟᱸ ᱨᱮᱱᱟᱜ ᱫᱟᱜᱼᱼ ᱟᱠᱚ ᱵᱚᱱ ᱧᱩᱭᱮᱫᱟ ᱚᱱᱟ ᱵᱚᱱ ᱥᱟᱯᱷᱟ ᱵᱚᱱ ᱫᱚᱦᱚᱭ ᱢᱟ ᱾ ᱵᱟᱝ ᱡᱚᱛᱚ ᱦᱚᱲ ᱜᱟᱞ ᱮᱱ ᱫᱚᱼᱼ ᱜᱟᱯᱟᱞ ᱢᱟᱨᱟᱣ ᱠᱟᱛᱮᱫ ᱡᱮ ᱛᱮᱦᱮᱧ ᱫᱚ ᱵᱚᱱ ᱡᱚᱛᱚ ᱦᱚᱲ ᱛᱮᱜᱮ ᱵᱚᱱ ᱥᱟᱯᱷᱟᱭᱟ ᱾ ᱚᱱᱟ ᱟᱨᱠᱤ ᱚᱸᱰᱮ ᱨᱮᱱᱟᱜ ᱠᱩᱧ ᱨᱮᱱᱟᱜ ᱫᱟᱜᱼᱼ ᱡᱚᱛᱚ ᱦᱚᱲ ᱛᱮᱵᱚᱱ ᱧᱩᱭᱮᱫᱟ, ᱛᱟᱦᱞᱮ ᱚᱱᱟ ᱫᱚ ᱡᱚᱛᱚ ᱦᱚᱲᱜᱮ ᱚᱱᱟ ᱫᱚ ᱥᱟᱯᱷᱟ ᱫᱚ ᱟᱵᱚᱣᱟᱜ ᱞᱟᱹᱠᱛᱤ ᱫᱚ ᱠᱟᱱ ᱜᱮᱭᱟ ᱾ ᱜᱚᱢᱠᱮ ᱾
ᱦᱮᱸ ᱜᱚᱝᱠᱮ ᱟᱵᱚ ᱜᱮᱵᱚᱱ ᱧᱩᱭᱮᱫᱟ ᱢᱟᱱᱮ ᱟᱵᱚ ᱜᱮᱛᱚ ᱥᱟᱯᱷᱟ ᱫᱚᱨᱠᱟᱨ ᱦᱩᱭᱩᱜ ᱛᱟᱵᱚᱱᱟ, ᱟᱨ ᱡᱩᱫᱤ ᱼᱼ ᱟᱵᱚ ᱡᱩᱫᱤ ᱵᱟᱵᱚ ᱥᱟᱯᱷᱟᱭᱟ ᱛᱟᱦᱚᱞᱮ ᱛᱚ ᱵᱟᱝ ᱜᱟᱱᱚᱜ ᱠᱟᱱᱟ ᱛᱚ ᱾
ᱦᱮᱸ ᱦᱮᱸ ᱴᱷᱤᱠ ᱴᱷᱤᱠ, ᱟᱨ ᱜᱚᱝᱠᱮ ᱱᱮᱛᱟᱨ ᱫᱚᱼᱼ ᱥᱚᱨᱠᱟᱨ ᱦᱚᱸ ᱚᱱᱟ ᱤᱭᱟᱹ ᱫᱤᱠ ᱫᱤᱭᱮ ᱟᱵᱚ ᱠᱟᱹᱴᱤᱡ ᱮ ᱞᱟᱹᱭ ᱵᱟᱲᱟᱣ ᱟᱵᱚᱱ ᱠᱟᱱᱟᱭ ᱡᱮ ᱫᱟᱜ ᱠᱚᱼᱼ ᱟᱨ ᱱᱮᱛᱟᱨ ᱫᱚ ᱟᱹᱛᱩ ᱟᱹᱛᱩ ᱛᱚ ᱚᱱᱟ ᱠᱷᱟᱹᱛᱤᱨ ᱛᱮ ᱥᱩᱞᱟᱹᱨ ᱨᱮᱱᱟᱜ ᱚᱱᱟ ᱥᱮᱞᱳ ᱠᱚᱭ ᱵᱟᱹᱭᱥᱟᱹᱣ ᱟᱠᱚ ᱠᱟᱱᱟᱭ ᱾ ᱡᱟᱛᱮ ᱦᱚᱲ ᱩᱱᱟᱹᱜ ᱡᱷᱟᱹᱞ ᱠᱷᱚᱱᱟᱜ ᱫᱟᱜ ᱠᱚ ᱟᱹᱜᱩᱭ ᱢᱟ ᱟᱞᱚ ᱠᱚᱼᱼ ᱠᱚᱥᱴᱚᱜ ᱢᱟ ᱩᱱᱟᱹᱜ ᱜᱟᱱ, ᱟᱨ ᱞᱟᱸᱜᱟ ᱦᱚᱸ ᱟᱞᱚᱼᱼ ᱞᱟᱸᱜᱟᱸᱜ ᱢᱟ ᱫᱟᱜ ᱡᱟᱛᱮ ᱪᱮᱦᱮᱨᱟ ᱫᱟᱜ ᱠᱚ ᱧᱟᱢ ᱢᱟ ᱚᱱᱟ ᱛᱚ ᱦᱮᱸᱜᱮ, ᱚᱱᱟ ᱢᱟᱚᱛᱚᱭ ᱞᱟᱜᱟᱣ ᱟᱠᱟᱫ ᱠᱚᱜᱮ ᱥᱳᱞᱟᱨ ᱛᱮ ᱚᱱᱟ ᱥᱤᱛᱩᱝ ᱡᱟ ᱥᱤᱛᱩᱝ ᱵᱷᱳᱨ ᱨᱮᱜᱮ ᱜᱮ ᱡᱟᱦᱟᱸ ᱛᱤᱱᱟᱹᱜ ᱮ ᱥᱤᱛᱩᱝ ᱠᱮᱫᱟᱭ ᱥᱤᱛᱩᱝ ᱛᱮᱜᱮ ᱟᱡ ᱛᱮᱜᱮ ᱫᱟᱜ ᱩᱰᱩᱠᱟᱭ ᱚᱸᱰᱮ ᱫᱚ ᱠᱟᱨᱮᱱᱴ ᱦᱚᱸ ᱵᱟᱝ ᱞᱟᱜᱟᱜ-ᱟ᱾ ᱡᱟᱦᱟᱸ ᱛᱤᱱᱟᱹᱜ ᱮ ᱫᱟᱜᱟᱭ ᱫᱟᱜ ᱵᱮᱱ ᱧᱟᱢᱟ ᱚᱲᱟᱜ ᱵᱮᱱ ᱟᱹᱜᱩᱭᱟ ᱚᱱᱟ ᱛᱮᱫᱚ ᱵᱮᱥ ᱜᱮ ᱦᱚᱲ ᱠᱚ ᱚᱱᱟ ᱠᱚ ᱧᱩ ᱠᱟᱛᱮᱫ ᱦᱚᱸ ᱪᱮᱦᱨᱟ ᱠᱚ ᱵᱩᱡᱮᱫᱟ ᱡᱮ ᱟᱹᱰᱤ ᱯᱷᱟᱹᱨᱭᱟᱹᱫᱟᱜ ᱠᱳᱱᱳ ᱨᱚᱠᱚᱢ ᱪᱮᱫ ᱜᱮ ᱵᱟᱝ ᱛᱟᱦᱮᱱ ᱠᱟᱱᱟ᱾ ᱚᱱᱟ ᱠᱚ ᱛᱟᱨᱯᱚᱨᱮ ᱟᱵᱟᱨ ᱟᱛᱩ ᱚᱲᱟᱜ ᱠᱚᱨᱮ ᱢᱮᱴᱟᱜᱡ ᱢᱮᱴᱟᱜᱡ ᱤᱭᱟᱹ ᱠᱚᱨᱮ ᱤᱭᱟᱹ ᱠᱚ ᱡᱟᱦᱟᱸ ᱫᱟᱜ ᱠᱚ ᱥᱟᱯᱷᱟᱜ ᱠᱟᱱ ᱚᱱᱠᱟᱱᱟᱜ ᱢᱮᱥᱤᱱ ᱠᱚᱦᱚᱸ ᱠᱚ ᱞᱟᱜᱟᱣ ᱠᱟᱜ